ᱦᱮᱞᱳ᱾ ᱦᱮᱸ ᱟᱸᱡᱚᱢᱚ ᱠᱟᱱᱟ? ᱦᱮᱸ ᱡᱮ᱾ ᱟᱪᱪᱷᱟ ᱟᱪᱪᱷᱟ ᱛᱟᱯᱚᱨᱮ ᱪᱮᱫ ᱠᱚᱵᱤᱱ ᱪᱤᱠᱟᱹ ᱵᱟᱲᱟᱭᱮᱫᱟ?
ᱦᱚᱸ ᱱᱤᱭᱟᱹ ᱵᱟᱨᱥᱤᱧ ᱫᱚ ᱚᱱᱠᱟ ᱪᱮᱫ ᱦᱚᱸ ᱵᱟᱝᱜᱮ᱾ ᱡᱟᱦᱟᱱᱟᱜ ᱠᱟᱹᱢᱤ ᱠᱚᱫᱚ ᱚᱱᱠᱟ ᱫᱚ ᱵᱟᱭ ᱦᱩᱭᱩᱜ ᱠᱟᱱᱟ᱾ ᱢᱟᱱᱮ ᱵᱫᱽ ᱠᱷᱮᱛ ᱵᱟᱫᱽ ᱠᱟᱹᱢᱤ ᱠᱷᱚᱱ ᱚᱱᱠᱟ ᱫᱚ ᱵᱟᱭ ᱦᱩᱭᱩᱜ ᱠᱟᱱᱟ ᱪᱮᱦᱨᱟ ᱫᱚ ᱫᱟᱜ ᱵᱟᱝ ᱤᱫᱤ ᱠᱟᱛᱮᱫ᱾ ᱫᱟᱜ ᱵᱟᱭ ᱡᱟᱹᱲᱤ ᱟᱠᱟ-ᱟ ᱚᱱᱟᱛᱮ ᱱᱟᱜ ᱵᱟᱭ ᱜᱟᱱ ᱟᱠᱟᱱᱟ᱾
ᱚ᱾
ᱛᱟᱦᱞᱮ ᱟᱯᱮ ᱥᱮᱫ ᱚᱱᱠᱟ ᱫᱚ ᱫᱤᱥᱚᱢ ᱫᱚ ᱚᱠᱟ ᱞᱮᱠᱟᱱ ᱫᱤᱥᱚᱢ ᱠᱟᱱᱟ?
ᱟᱞᱮ ᱱᱚᱛᱮ ᱫᱚᱻ ᱢᱮᱱ ᱞᱮᱠᱷᱟᱱ ᱫᱚ ᱴᱟᱺᱰᱤ ᱫᱤᱥᱚᱢ ᱦᱚᱸ ᱵᱟᱝᱟ ᱟᱨ ᱯᱩᱨᱟᱹ ᱵᱩᱨᱩ ᱫᱤᱥᱚᱢ ᱦᱚᱸ ᱵᱟᱝᱟ ᱦᱟᱸᱜ᱾
ᱢᱟᱱᱮ ᱚᱱᱠᱟ ᱢᱚᱭᱫᱟᱱᱤ ᱡᱟᱭᱜᱟ ᱞᱮᱠᱟ ᱱᱟᱦᱜ᱾ ᱥᱚᱢᱚᱛᱚᱞ ᱡᱟᱭᱜᱟ ᱵᱩᱨᱩ ᱦᱚᱸ ᱥᱩᱨ ᱨᱮᱜᱮ ᱢᱮᱱᱟᱜᱼᱟ ᱞᱮᱠᱤᱱ ᱯᱩᱨᱟᱹ ᱵᱩᱨᱩ ᱩᱛᱟᱹᱨ ᱫᱚ ᱵᱟᱝᱼᱟ᱾
ᱟᱪᱷᱟ ᱟᱫᱚ ᱪᱮᱫ ᱞᱮᱠᱟ ᱵᱚᱱ ᱞᱟᱹᱭ ᱫᱟᱲᱮᱜᱼᱟ ᱚᱱᱟ ᱫᱤᱥᱚᱢ ᱫᱚ ᱛᱟᱦᱚᱞᱮ ᱜᱚᱝᱠᱮ?
ᱱᱚᱣᱟ ᱫᱚ ᱪᱮᱫ ᱞᱮᱠᱟ ᱵᱚᱱ ᱞᱟᱹᱭ ᱫᱟᱲᱮᱭᱟᱜᱼᱟ ᱡᱮᱞᱮᱠᱟ ᱦᱩᱭᱱᱟ ᱠᱤ ᱢᱟᱱᱮ ᱟᱹᱰ
ᱢᱟᱱᱮ ᱤᱱᱠᱟᱹ ᱴᱟᱺᱰᱤ ᱦᱚᱸ ᱵᱟᱝ ᱟᱨ ᱱᱚᱝᱠᱟ ᱵᱩᱨᱩ ᱫᱤᱥᱚᱢ ᱦᱚᱸ ᱵᱟᱝ ᱢᱮᱱ ᱞᱮ ᱠᱷᱟᱱ ᱫᱚ ᱱᱚᱝᱠᱟ ᱢᱚᱭᱫᱟᱱᱤ ᱪᱷᱮᱛᱨᱚ ᱵᱚᱱ ᱞᱟᱹᱭ ᱫᱟᱲᱮᱭᱟᱜᱼᱟ᱾
ᱟᱪᱷᱟ ᱟᱪᱷᱟ᱾
ᱦᱮᱸ ᱦᱮᱸ᱾
ᱚ ᱛᱟᱦᱞᱮ ᱜᱚᱝᱠᱮ ᱚᱱᱠᱟ ᱪᱮᱫ ᱠᱚᱢ ᱛᱟᱦᱚᱞᱮᱢ ᱫᱤᱱᱟᱢ ᱫᱤᱱ ᱡᱤᱭᱚᱱ ᱨᱮ ᱪᱮᱫ ᱠᱚᱢ ᱠᱟᱹᱢᱤ ᱵᱟᱲᱟᱭ ᱜᱮᱭᱟ?
ᱫᱤᱱᱟᱹᱢ ᱫᱤᱱ ᱡᱤᱭᱚᱨᱮᱱ ᱫᱚ ᱱᱚᱝᱠᱟ ᱠᱟᱹᱢᱤ ᱦᱩᱭᱩᱜ ᱠᱟᱱ ᱜᱮᱭᱟ ᱟᱞᱟᱜ ᱟᱞᱥᱜ ᱯᱨᱚᱡᱮᱠᱴ ᱨᱮ᱾ ᱡᱮᱢᱚᱱ ᱦᱩᱭᱱᱟ ᱴᱟᱴᱟ ᱥᱴᱤᱞ ᱯᱷᱟᱩᱱᱰᱮᱥᱚᱱ ᱦᱳᱺᱰᱟ ᱢᱳᱴᱚᱨᱥ ᱤᱱᱰᱤᱭᱟ ᱯᱷᱟᱩᱱᱰᱮᱥᱚᱱ ᱢᱮᱠᱥ ᱞᱟᱭᱯᱷ ᱤᱱᱥᱩᱨᱮᱱᱥ ᱯᱷᱟᱣᱰᱮᱥᱚᱱ ᱦᱩᱸ
ᱟᱪᱷᱟ ᱾
ᱠᱚᱨᱮᱜᱮ ᱠᱟᱢᱤ ᱦᱩᱭᱩᱜ ᱠᱟᱱᱟ ᱟᱨ ᱥᱟᱢᱟᱡᱤᱠ ᱠᱟᱢᱤ ᱠᱚᱦᱚᱸ ᱠᱟᱢᱤ ᱦᱩᱭᱩᱜ ᱠᱟᱱ ᱜᱮᱭᱟ ᱾ ᱪᱮᱫ ᱞᱮᱠᱟ ᱦᱟᱱᱮ ᱜᱤᱫᱽᱨᱟᱹ ᱯᱟᱲᱦᱟᱣ ᱠᱚ ᱚᱞᱪᱤᱠᱤ ᱛᱮ ᱯᱟᱲᱦᱟᱣ ᱱᱚᱣᱟ ᱠᱚ,
ᱦᱮᱸ ᱟᱹᱰᱤ ᱵᱮᱥ ᱛᱟᱦᱚᱞᱮ ᱾
ᱦᱩᱸ ᱦᱩᱸ ᱾
ᱥᱮ ᱛᱟᱦᱚᱞᱮ ᱜᱚᱝᱠᱮ ᱛᱟᱦᱚᱞᱮ ᱟᱯᱮ ᱚᱱᱛᱮ ᱡᱟᱦᱟᱸ ᱥᱟᱢᱟᱡᱤᱠ ᱠᱟᱢᱤᱢ ᱞᱟᱹᱭ ᱠᱮᱫᱟ ᱥᱮ, ᱟᱫᱚ ᱚᱱᱟ ᱥᱟᱢᱟᱡᱤᱠ ᱠᱟᱢᱤ ᱨᱮᱫᱚ ᱢᱟᱱᱮ ᱛᱤᱱᱟᱹᱜ ᱜᱟᱱ ᱟᱨ ᱛᱤ ᱚᱱᱠᱟᱱᱟᱜ ᱢᱟᱱᱮ ᱮᱴᱠᱮᱴᱚᱬᱮ ᱠᱚ ᱦᱤᱡᱩᱜ ᱜᱮᱭᱟ ᱾
ᱥᱟᱢᱟᱡᱤᱠ ᱠᱟᱢᱤ ᱨᱮᱫᱚ ᱮᱴᱠᱮᱴᱚᱬᱮ ᱢᱟ ᱚᱱᱠᱟ ᱦᱤᱡᱩᱜ ᱜᱮᱭᱟ ᱦᱟᱸᱜ ᱡᱮᱞᱮᱠᱟ ᱦᱩᱭᱱᱟ ᱠᱤᱻ ᱮᱸ ᱟᱛᱩ ᱴᱚᱞᱟ ᱨᱮ ᱱᱚᱝᱠᱟᱱ ᱢᱟᱱᱮ ᱮᱴᱠᱮᱴᱚᱬᱮ ᱢᱮᱱᱟᱜᱼᱟ ᱠᱤ ᱡᱮᱢᱚᱱ ᱦᱚᱲ ᱠᱚ ᱵᱟᱠᱚ ᱜᱟᱯᱟᱱᱟ, ᱦᱩᱸ ᱱᱩᱭ ᱵᱚᱱ ᱮᱠᱟ ᱜᱷᱩᱨᱤᱭᱟᱹᱭᱟ ᱦᱟᱱᱤ ᱮᱠᱟ ᱜᱷᱩᱨᱤᱭᱟᱹᱭᱟ ᱱᱚᱝᱠᱟ ᱦᱚᱸ, ᱢᱮᱱᱟᱜᱼᱟ ᱚᱠᱚᱭ ᱫᱚ ᱛᱟᱯᱟᱢ ᱚᱠᱚᱭ ᱫᱚ ᱚᱲᱟᱜ ᱫᱩᱣᱟᱹᱨ ᱵᱟᱨᱮ ᱛᱮ ᱦᱩᱸ ᱚᱠᱚᱭ ᱫᱚ ᱢᱟᱱᱮ ᱟᱠᱤᱱ ᱟᱹᱠᱤᱱ ᱜᱮ ᱦᱟᱲᱟᱢ ᱵᱩᱲᱦᱤ ᱟᱨ ᱟᱨ ᱚᱠᱚ ᱚᱠᱟ ᱠᱚᱫᱚ ᱱᱟᱜ ᱱᱚᱝᱠᱟ ᱦᱚᱸ ᱢᱮᱱᱟᱜᱼᱟ ᱠᱤ ᱢᱟᱱᱮ ᱚᱛ ᱦᱟᱥᱟ ᱤᱫᱤ ᱠᱟᱛᱮ ᱦᱚᱸ ᱦᱩᱸ ᱱᱚᱝᱠᱟ ᱱᱟᱜ ᱮᱴᱠᱮᱴᱚᱬᱮ ᱟᱨ ᱚᱠᱟ ᱫᱚ ᱱᱟᱜ ᱱᱚᱝᱠᱟ ᱢᱮᱱᱟᱜᱼᱟ ᱱᱮᱛᱟᱨᱟᱜ ᱤᱭᱟᱹ ᱨᱮᱫᱚ ᱡᱮᱢᱚᱱ ᱵᱟᱹᱦᱩ ᱟᱸᱜᱤᱨ ᱠᱚ
ᱟᱪᱪᱷᱟ ᱾
ᱦᱩᱸ ᱦᱩᱸ
ᱟᱫᱚ ᱟᱞᱤᱧ ᱞᱤᱧ ᱢᱚᱱᱮᱭᱟ ᱜᱚᱝᱠᱮ ᱦᱮᱸ ᱥᱮ
ᱦᱩᱸ ᱦᱩᱸ
ᱡᱮ ᱡᱟᱦᱟᱸ ᱫᱚ ᱥᱟᱢᱟᱡᱤᱠ ᱚᱱᱮ ᱡᱟᱦᱟᱸ ᱠᱚᱢ ᱞᱟᱹᱭ ᱠᱮᱫᱟ ᱡᱮ ᱱᱚᱝᱠᱟ ᱱᱟᱜ ᱮᱴᱠᱮᱴᱚᱬᱮ ᱠᱚ ᱦᱤᱡᱩᱜ ᱜᱮᱭᱟ ᱦᱮᱸ ᱚᱱᱟ ᱢᱟ ᱥᱟᱵᱷᱟᱵᱤᱠ ᱠᱟᱛᱷᱟ ᱠᱟᱱ ᱜᱮᱭᱟ ᱾ ᱟᱵᱚ ᱵᱚᱱ ᱧᱮᱞᱟ ᱟᱵᱚ ᱵᱚᱱ ᱧᱮᱞᱟ ᱡᱮ ᱵᱷᱟᱞᱮ ᱠᱟᱢᱤ ᱞᱮᱠᱷᱟᱱ ᱦᱮᱸᱥᱮ ᱚᱱᱟ ᱨᱮᱫᱚ ᱦᱟᱸᱜ ᱠᱷᱟᱱ ᱮᱴᱠᱮᱴᱚᱬᱮ ᱫᱚ ᱱᱟᱜ ᱠᱷᱟᱱ ᱦᱤᱡᱩᱜ ᱜᱮᱭᱟ ᱦᱮᱸᱥᱮ ᱦᱚᱭᱛᱚ ᱱᱚᱣᱟ ᱫᱚ ᱪᱟᱸᱫᱚ ᱵᱚᱸᱜᱟᱜ ᱵᱟᱝ ᱫᱚ ᱱᱚᱣᱟ ᱜᱮ ᱮ ᱪᱮᱫᱠᱟ ᱵᱚᱱ ᱞᱟᱹᱭ ᱫᱟᱲᱮᱭᱟᱜᱼᱟ ᱦᱚᱭᱛᱚ ᱢᱤᱫᱴᱟᱝ ᱱᱮᱭᱟᱢ ᱞᱮᱠᱟ ᱦᱚᱸᱵᱚᱱ ᱞᱟᱹᱭ ᱫᱟᱲᱮᱭᱟᱜᱼᱟ ᱦᱮᱸᱥᱮ,
ᱦᱮᱸ ᱦᱮᱸ ᱾
ᱡᱚᱛᱚ ᱡᱚᱛᱚ ᱡᱚᱛᱚᱣᱟᱜ ᱠᱷᱮᱛᱨᱮ ᱜᱮ ᱧᱮᱞᱚᱜᱼᱟ ᱟᱨᱠᱤ ᱦᱮᱸ ᱥᱮ ᱟᱨ ᱱᱚᱛᱮ ᱦᱚᱭᱛᱚ ᱡᱟᱦᱟᱸᱭ ᱠᱚ ᱞᱮᱭᱟ ᱩᱱᱠᱩ ᱦᱚᱲ ᱠᱚᱦᱚᱸ ᱵᱟᱝ ᱫᱚ ᱵᱩᱡ ᱛᱮᱠᱚ ᱞᱟᱹᱭ ᱵᱟᱝ ᱫᱚ ᱵᱟᱝ ᱛᱮᱠᱚ ᱵᱩᱡ ᱟᱸ ᱵᱟᱝ ᱛᱮᱠᱚ ᱞᱟᱹᱭᱟ ᱟᱫᱚ ᱚᱱᱟ ᱫᱚ ᱠᱷᱟᱱ ᱵᱟᱲᱟᱭ ᱠᱷᱟᱱ ᱪᱮᱫ ᱞᱮᱠᱟ ᱞᱟᱹᱭ ᱜᱟᱱᱚᱜᱼᱟ ᱚᱱᱟ ᱫᱚ ᱦᱟᱸᱜ ᱠᱷᱟᱱ ᱵᱟᱝ ᱵᱩᱡᱩᱜᱚᱜ ᱠᱟᱱᱟ ᱦᱮᱸ ᱵᱟᱝ ᱛᱚ ᱟᱫᱚ ᱟᱫᱚ ᱵᱟᱠᱚ ᱞᱟᱹᱭᱟ ᱢᱤᱫᱴᱟᱝ ᱠᱟᱛᱷᱟ ᱦᱮᱱᱟᱜᱼᱟ ᱡᱮ ᱡᱟᱦᱟᱸᱭ ᱵᱷᱟᱜᱤ ᱠᱟᱢᱤ ᱠᱟᱱᱟᱭ ᱡᱩᱫᱤ ᱵᱟᱢ ᱥᱟᱯᱳᱨᱴ ᱫᱟᱲᱮᱭᱭᱟ ᱢᱮᱱᱠᱷᱟᱱ ᱫᱚ ᱵᱟᱲᱤᱡ ᱦᱚᱸ ᱟᱞᱚᱢ ᱢᱮᱛᱟᱭᱟ ᱟᱨᱠᱤ ᱢᱟᱱᱮ ᱵᱷᱟᱞᱮ ᱠᱟᱛᱷᱟ ᱵᱟᱢ ᱢᱮᱱ ᱫᱟᱲᱮᱭᱟᱜᱼᱟ ᱢᱮᱱᱠᱷᱟᱱ ᱵᱟᱲᱤᱡ ᱠᱟᱛᱷᱟ ᱦᱚᱸ ᱟᱞᱚᱢ ᱨᱚᱲᱟ ᱟᱨᱠᱤ ᱾ ᱦᱮᱸ ᱵᱟᱝ,
ᱱᱚᱝᱠᱟ ᱦᱳᱭ, ᱦᱳᱭ, ᱛᱟᱦᱞᱮ ᱟᱨ ᱛᱟᱦᱚᱞᱮ ᱜᱚᱝᱠᱮ ᱥᱮ ᱚᱱᱠᱟ ᱟᱯᱮᱥᱮᱫ ᱛᱟᱦᱚᱞᱮ ᱦᱳᱲᱳ ᱠᱚᱫᱚ ᱪᱟᱥ ᱠᱚ ᱦᱩᱭᱩᱜ ᱜᱮᱭᱟ ᱥᱮ ᱵᱟᱝ ᱦᱩᱭᱩᱜᱼᱟ ᱪᱮᱫ ᱞᱮᱠᱟ?
ᱦᱮᱸ ᱱᱚᱛᱮ ᱫᱚ ᱱᱚᱝᱠᱟᱱ ᱦᱟᱥᱟ ᱠᱟᱱᱟ, ᱡᱮᱢᱚᱱ ᱢᱟᱹᱴᱭᱟᱹᱲ ᱦᱟᱥᱟ ᱵᱚᱱ ᱢᱮᱱ ᱦᱚᱪᱚᱭᱮᱫ ᱱᱟᱜ᱾ ᱱᱚᱝᱠᱟᱱ ᱦᱟᱥᱟ ᱠᱟᱱᱟ ᱱᱚᱛᱮ ᱫᱚ ᱱᱟᱜ, ᱦᱮᱸᱫᱮ ᱫᱷᱟᱨᱟ ᱦᱟᱥᱟ ᱠᱟᱱᱟ ᱢᱟᱹᱴᱭᱟᱹᱲ ᱦᱟᱥᱟ ᱠᱟᱱᱟ᱾ ᱠᱚᱢ ᱫᱟᱜ ᱛᱮᱜᱮ ᱚᱱᱠᱟ ᱫᱚ ᱫᱟᱜ ᱠᱚᱫᱚ ᱴᱟᱨᱦᱟᱣ ᱜᱚᱫᱚᱜᱼᱟ᱾ ᱞᱮᱠᱤᱱ ᱚᱱᱟ ᱦᱤᱥᱟᱹᱵ ᱱᱟᱸᱜ ᱫᱟᱜ ᱡᱟᱲᱤ ᱠᱚᱦᱚᱸ ᱵᱟᱭ ᱧᱩᱨᱠᱟᱫ ᱜᱚᱫ ᱠᱟᱜᱼᱟ᱾ ᱱᱚᱛᱮ ᱫᱚ ᱮᱱᱠᱷᱟᱱ ᱫᱚ ᱚᱱᱟ ᱦᱤᱥᱟᱹᱵᱽ
ᱱᱟ ᱵᱟᱠᱷᱟᱡᱽ ᱫᱚ ᱦᱩᱲᱩ ᱫᱚ ᱦᱩᱭᱩᱜ ᱜᱮᱭᱟ ᱱᱚᱛᱮ ᱫᱚ᱾ ᱟᱹᱰᱤ ᱵᱤᱨᱟᱴ ᱜᱮ ᱦᱩᱭᱩᱜᱼᱟ ᱦᱩᱲᱩ ᱠᱚᱫᱚ ᱦᱮᱸ᱾
ᱟᱪᱪᱷᱟ, ᱟᱪᱪᱷᱟ᱾
ᱦᱩᱸ᱾
ᱟᱹᱰᱤ ᱱᱟᱯᱟᱭ ᱛᱟᱦᱞᱮ ᱟᱨ ᱛᱟᱦᱞᱮ ᱜᱚᱢᱠᱮ ᱟᱯᱮ ᱥᱮᱫ ᱚᱱᱠᱟ ᱡᱟᱦᱟᱸ ᱫᱚᱠᱚ ᱞᱟᱹᱭ ᱮᱫᱟ, ᱡᱟᱦᱟᱸ ᱫᱚ ᱡᱟᱦᱟᱸ ᱡᱟᱦᱟᱸ ᱫᱟᱜ ᱨᱮᱱᱟᱜ ᱥᱩᱵᱤᱫᱷᱟ ᱠᱚ ᱪᱮᱫ ᱞᱮᱠᱟ ᱦᱮᱱᱟᱜᱼᱟ, ᱥᱚᱨᱠᱟᱨ ᱯᱟᱦᱴᱟ ᱥᱮᱫ ᱠᱷᱚᱱᱟᱜ?
ᱱᱚᱝᱠᱟ ᱥᱚᱨᱠᱟᱨ ᱯᱟᱦᱟᱴᱟ ᱠᱷᱚᱱᱟᱜ ᱫᱚ ᱩᱱᱟᱹᱜ ᱥᱩᱵᱤᱫᱷᱟ ᱵᱟᱹᱪᱩᱜ ᱟᱱᱟ, ᱩᱱᱟᱹᱜ ᱢᱮᱱᱠᱷᱟᱱ ᱠᱷᱟᱱ ᱫᱚ ᱮᱠᱫᱚᱢ ᱵᱟᱝ ᱞᱮᱠᱟᱜᱮ ᱪᱟᱥ-ᱵᱟᱥ ᱵᱟᱹᱠᱷᱨᱟ ᱫᱚ ᱟᱜ ᱦᱩᱸ᱾ ᱡᱮᱢᱚᱱ ᱦᱩᱭ ᱮᱱᱟ ᱮᱴᱟᱜ ᱠᱚᱨᱮ ᱫᱚ ᱤᱵᱳᱨᱤᱝ ᱛᱟᱦᱮᱱᱟ, ᱱᱚᱝᱠᱟ ᱡᱟᱭᱜᱟ ᱡᱟᱭᱜᱟ ᱨᱮ ᱦᱮᱸ ᱟᱨ ᱱᱚᱝᱠᱟ ᱠᱮᱱᱮᱞ ᱠᱚ ᱛᱟᱦᱮᱱᱟ ᱥᱮᱬᱟ-ᱥᱮᱬᱟ ᱯᱩᱠᱷᱨᱤ ᱠᱚᱠᱚ ᱛᱟᱦᱮᱱᱟ᱾ ᱮ ᱯᱷᱤᱨ ᱜᱟᱰᱟ ᱠᱚ ᱛᱟᱦᱮᱱᱟ, ᱥᱩᱨ ᱠᱚᱨᱮ ᱠᱩᱧ ᱠᱚ, ᱞᱤᱠᱤᱱ ᱱᱚᱝᱠᱟ ᱪᱟᱥ ᱵᱟᱹᱠᱷᱨᱟ ᱫᱚ ᱱᱟᱜ ᱥᱩᱵᱤᱫᱷᱟ ᱫᱚ ᱵᱟᱹᱱᱩᱜ ᱟᱱᱟ᱾ ᱢᱟᱱᱮ ᱫᱟᱜ ᱡᱟᱹᱲᱤ ᱵᱚᱨᱥᱟ ᱜᱤ ᱪᱟᱥ ᱫᱚ ᱦᱟᱸᱜ᱾
ᱟᱪᱪᱷᱟ, ᱢᱟᱱᱮ ᱥᱮᱨᱢᱟ ᱟᱥᱛᱮ ᱦᱮᱸ ᱵᱟᱝ?
ᱮᱠᱫᱚᱢ, ᱮᱠᱫᱚᱢ ᱾
ᱟᱪᱪᱷᱟ, ᱟᱪᱪᱷᱟ ᱟᱨ ᱛᱟᱦᱚᱞᱮ ᱚᱱᱠᱟ ᱟᱨ ᱪᱮᱫ ᱠᱚ ᱪᱟᱥ ᱦᱩᱭᱩᱜ ᱜᱮᱭᱟ, ᱛᱟᱦᱞᱮ ᱜᱚᱝᱠᱮ ᱟᱯᱮᱥᱮᱫ ᱫᱚ ᱦᱳᱲᱩ ᱵᱮᱜᱚᱨ?
ᱦᱮᱸ ᱦᱩᱲᱩ ᱵᱮᱜᱚᱨ ᱱᱚᱝᱠᱟ ᱫᱚ ᱪᱟᱥ ᱦᱩᱭᱩᱜ ᱜᱮᱭᱟ, ᱚᱱᱠᱟ ᱫᱚ ᱟᱞᱮ ᱩᱛᱩ ᱡᱚᱢ ᱡᱮᱠᱷᱟ ᱜᱮᱞᱮ ᱪᱟᱥᱟ ᱟᱨ ᱚᱱᱠᱟ ᱪᱷᱚᱴᱮ ᱢᱚᱴᱮ- ᱦᱟᱴ ᱵᱟᱡᱟᱨ ᱠᱚ ᱟᱹᱠᱷᱨᱤᱧ ᱵᱟᱠᱷᱨᱟ ᱱᱟᱥᱮᱱᱟᱜ ᱩᱛᱩ ᱵᱩᱞᱩᱝ ᱠᱚ ᱡᱮᱢᱚᱱ ᱡᱟᱦᱟᱸ ᱪᱟᱥ ᱛᱮ ᱵᱟ ᱵᱚᱱ ᱤᱭᱟᱹ ᱫᱟᱲᱮᱭᱟᱜᱼᱟ, ᱦᱮᱸᱥᱮ᱾ ᱡᱟᱦᱟᱸ ᱪᱟᱥ ᱵᱟᱭ ᱜᱟᱱᱚᱜᱼᱟ, ᱟᱵᱚ ᱠᱚᱴᱷᱮᱱ ᱛᱚ ᱚᱱᱠᱟᱱ ᱡᱤᱱᱤᱥ ᱦᱟᱛᱟᱣ ᱵᱟᱹᱠᱷᱨᱟ ᱛᱮ ᱤᱱᱟᱹᱜ ᱫᱚ ᱟᱸᱜ ᱢᱟᱱᱮ ᱦᱟᱴ ᱵᱟᱡᱟᱨ ᱨᱮ ᱟᱹᱠᱷᱨᱤᱧ ᱵᱟᱠᱷᱨᱟ ᱦᱚᱸᱞᱮ ᱪᱟᱥ ᱜᱮᱭᱟ᱾ ᱡᱟᱦᱟᱸ ᱞᱮᱠᱟ ᱦᱩᱭ ᱱᱟᱠᱤ ᱵᱤᱞᱟᱹᱛᱤ ᱵᱮᱸᱜᱟᱲ ᱦᱩᱭᱱᱟ, ᱢᱟᱹᱨᱤᱪ ᱦᱩᱭ ᱮᱱᱟ, ᱟᱨ ᱦᱚᱛᱚᱫ, ᱠᱚᱸᱰᱟᱷᱟ, ᱠᱟᱨᱞᱟ, ᱡᱷᱤᱜᱟᱹ, ᱨᱟᱦᱮᱲ, ᱛᱚ ᱱᱚᱜᱼᱚᱭ ᱱᱚᱝᱠᱟᱱ ᱡᱤᱱᱤᱥ ᱱᱚᱣᱟ ᱠᱚᱨᱮ ᱫᱚ ᱱᱟᱜ ᱞᱮ ᱪᱟᱥ ᱵᱟᱲᱟᱭᱟ᱾
ᱟᱹᱰᱤ ᱱᱟᱯᱟᱭ ᱛᱟᱦᱚᱞᱮ ᱢᱟᱱᱮ ᱦᱩᱲᱩ ᱥᱟᱶ ᱥᱟᱣ ᱛᱮ ᱡᱟᱦᱟᱸ ᱫᱚ ᱥᱚᱵᱽᱡᱤ ᱠᱚᱵᱚᱱ ᱞᱟᱹᱭᱫᱟ ᱵᱟᱝ? ᱚᱱᱟ ᱫᱚ ᱢᱟᱱᱮ ᱩᱛᱩ ᱡᱚ ᱩᱛᱩ ᱡᱚᱢ ᱞᱮᱠᱟ ᱟᱨ ᱵᱩᱞᱩᱝ ᱥᱩᱱᱩᱢ ᱦᱩᱭᱩᱜ ᱞᱮᱠᱟ ᱫᱚ, ᱢᱚᱴᱟ ᱢᱩᱴᱤ ᱪᱟᱥ ᱫᱚ ᱦᱩᱭᱩᱜ ᱠᱟᱱᱟ᱾ ᱠᱟᱱ ᱜᱮᱭᱟ ᱦᱮᱸ ᱵᱟᱝ?
ᱦᱮᱸ ᱦᱮᱸ ᱦᱩᱭᱩᱜ ᱠᱟᱱ ᱜᱮᱭᱟ ᱦᱮᱸ ᱚᱱᱠᱟ ᱜᱮ᱾
ᱛᱟᱦᱚᱞᱮ ᱟᱹᱰᱤ ᱵᱮᱥ ᱛᱟᱦᱚᱞᱮ
ᱦᱩᱸ ᱦᱩᱸ
ᱟᱪᱪᱷᱟ ᱟᱯᱮ ᱫᱤᱥᱚᱢ ᱫᱚ ᱚᱠᱟᱞᱮᱠᱟ ᱫᱷᱟᱨᱟ ᱡᱟᱭᱜᱟᱨᱮ ᱢᱮᱱᱟᱜ ᱟᱠᱟᱫ ᱯᱮᱭᱟ
ᱦᱮᱸ ᱟᱞᱮ ᱡᱟᱦᱟᱸ ᱫᱤᱥᱚᱢ ᱠᱟᱱᱟ ᱵᱟᱝ ᱟᱫᱚ ᱫᱤᱥᱚᱢ ᱫᱚ ᱱᱟᱜ ᱠᱷᱟᱱ ᱟᱹᱰᱤ ᱤᱭᱟᱹ ᱜᱮᱭᱟ ᱟᱨᱠᱤ ᱢᱟᱱᱮ ᱢᱟᱨᱟᱝ ᱜᱮᱛᱟᱵᱚᱱᱟ ᱥᱮ ᱟᱫᱚ ᱟᱞᱮ ᱫᱚ ᱢᱟᱱᱮ ᱡᱟᱦᱟᱸ ᱴᱚᱴᱷᱟ ᱨᱮ ᱴᱚᱴᱷᱟ ᱨᱮ ᱦᱮᱱᱟᱜ ᱞᱮᱭᱟ ᱵᱟᱝ ᱚᱱᱟ ᱴᱚᱴᱷᱟ ᱫᱚ ᱱᱟᱜ ᱠᱷᱟᱱ ᱟᱞᱮᱫᱚ ᱫᱷᱤᱨᱤ ᱫᱤᱥᱚᱢ ᱠᱟᱱᱟᱞᱮ ᱟᱨᱠᱤ ᱞᱟᱹᱭ ᱜᱟᱱᱚᱜᱼᱟ
ᱟᱪᱪᱷᱟ
ᱦᱳᱭ
ᱟᱪᱪᱷᱟ ᱟᱪᱪᱷᱟ ᱟᱫᱚ ᱚᱱᱟ ᱠᱚᱨᱮ ᱤᱱᱠᱟᱢ ᱨᱮᱱᱟᱜ ᱡᱟᱜᱟ ᱫᱚ ᱢᱟᱱᱮ ᱪᱮᱫᱼᱼ ᱠᱟᱱᱟ ᱚᱱᱛᱮ ᱫᱚ ᱪᱮᱫ ᱠᱚᱛᱮ ᱦᱚᱲ ᱠᱚᱠᱚ ᱤᱱᱠᱟᱢ ᱵᱟᱲᱟᱭᱟ ᱯᱩᱭᱥᱟᱹ ᱟᱢᱟᱜ ᱱᱚᱡᱟᱹᱨᱤᱭᱟ
ᱟᱪᱪᱷᱟ ᱟᱪᱪᱷᱟ ᱦᱮᱸ ᱚᱱᱟ ᱚᱱᱟ ᱫᱚ ᱱᱚᱝᱠᱟ ᱠᱟᱱᱟ ᱢᱟᱱᱮ ᱡᱟᱦᱟᱸ ᱫᱚ ᱡᱚᱢ ᱧᱩ ᱡᱟᱦᱟᱸ ᱫᱚᱵᱚᱱ ᱞᱟᱹᱭ ᱫᱟ ᱦᱳᱭ ᱡᱚᱢ ᱧᱩ ᱞᱟᱹᱜᱤᱫ ᱠᱚᱫᱚ ᱢᱟᱱᱮ ᱦᱩᱲᱩ ᱩᱯᱚᱨ ᱨᱮᱜᱮ ᱵᱷᱚᱨᱥᱟ ᱫᱚ ᱦᱮᱱᱟᱜᱼᱟ ᱦᱮᱸ ᱥᱮ ᱟᱨ ᱟᱨ ᱡᱟᱦᱟᱸ ᱫᱚ ᱠᱟᱹᱣᱰᱤ ᱡᱟᱦᱟᱸ ᱟᱨᱡᱟᱣ ᱨᱮᱱᱟᱜ ᱡᱟᱦᱟᱸ ᱨᱟᱥᱛᱟ ᱫᱚ ᱚᱱᱟ ᱫᱚ ᱱᱟᱜ ᱠᱷᱟᱱ ᱵᱟᱡᱟᱨ ᱠᱚ ᱠᱟᱹᱢᱤᱭᱟᱞᱮ ᱵᱷᱟᱴᱟ ᱠᱚ ᱦᱮᱱᱟᱜᱼᱟ ᱟᱞᱮ ᱥᱮᱫ ᱫᱚ ᱦᱮᱸ ᱥᱮ ᱚᱱᱟ ᱵᱷᱟᱴᱟ ᱠᱚᱨᱮᱫ ᱜᱮ ᱠᱟᱹᱢᱤᱭᱞᱮ ᱚᱱᱠᱟ ᱵᱚᱲᱚ ᱵᱚᱲᱚ ᱠᱳᱢᱯᱟᱱᱤ ᱠᱚᱫᱚ ᱵᱟᱹᱱᱩᱜᱼᱟ ᱟᱫᱚ
ᱦᱮᱸ
ᱚᱱᱟ ᱵᱷᱟᱴᱟ ᱠᱚ ᱦᱮᱱᱟᱜᱼᱟ ᱟᱹᱰᱤ ᱡᱟᱹᱟᱥᱛᱤ ᱜᱮ ᱚᱱᱟ ᱵᱷᱟ ᱴᱟ ᱠᱚᱨᱮᱫ ᱜᱮᱞᱮ ᱠᱟᱹᱢᱤ ᱠᱟᱱᱟ ᱟᱨᱠᱤ ᱟᱨ ᱪᱷᱚᱴᱚ ᱢᱚᱴᱚ ᱠᱟᱹᱢᱤ ᱠᱚ ᱚᱱᱠᱟ ᱨᱟᱡᱽ ᱢᱤᱥᱛᱨᱤ ᱡᱟᱦᱟᱸ ᱠᱟᱹᱢᱤ ᱵᱚᱱ ᱞᱟᱹᱭ ᱫᱟ ᱚᱛ ᱫᱟᱞᱟᱱ ᱚ ᱯᱟᱠᱟ ᱚᱲᱟᱜ ᱡᱟᱦᱟᱸ ᱠᱚ ᱵᱮᱱᱟᱣ ᱫᱟ ᱦᱮᱸᱥᱮ ᱚᱱᱟ ᱚᱱᱟ ᱠᱟᱹᱢᱤ ᱠᱚᱫᱚ ᱵᱟᱨᱚ ᱢᱟᱥ ᱜᱮ ᱧᱟᱢᱚᱜ ᱠᱟᱱᱟᱟᱨ ᱵᱟᱠᱤ ᱠᱟᱹᱢᱤ ᱠᱚᱫᱚ ᱥᱤᱡᱤᱱ ᱨᱮ ᱧᱟᱢᱚᱜᱼᱟ ᱦᱮᱸ ᱥᱮ ᱚᱱᱠᱟ ᱠᱟ ᱠᱟᱛᱮᱫ ᱜᱮ ᱱᱟᱦᱟᱜ ᱠᱷᱟᱱ ᱠᱟᱹᱣᱰᱤ ᱠᱚᱫᱚ ᱟᱨᱡᱟᱣ ᱠᱟᱛᱮᱫ ᱥᱚᱝᱥᱟᱨ ᱠᱚ ᱱᱟᱯᱟᱭ ᱛᱮᱜᱮ ᱪᱟᱞᱟᱜ ᱠᱟᱱᱟ ᱟᱨᱠᱤ
ᱟᱪᱪᱷᱟ ᱟᱪᱪᱷᱟ ᱛᱚ ᱟᱨ ᱢᱤᱫ ᱠᱟᱛᱷᱟ ᱱᱚᱰᱮ ᱠᱩᱠᱞᱤ ᱦᱟᱸᱜ ᱤᱧ ᱫᱚᱦᱚᱭᱮᱫᱼᱟ ᱠᱤ ᱡᱟᱦᱟᱸ ᱱᱤᱛᱚᱜ ᱧᱮᱞᱚᱜ ᱠᱟᱱᱟ ᱟᱵᱚ ᱟᱛᱩ ᱴᱚᱞᱟ ᱥᱮ ᱡᱟᱦᱟᱸ ᱛᱤᱱᱟᱹᱜ ᱜᱮ ᱱᱚᱛᱮ ᱢᱮᱱᱟᱜᱼᱟ ᱱᱚᱝ ᱠᱟ ᱥᱟᱱᱛᱟᱲ ᱴᱚᱞᱟ ᱠᱚ ᱢᱮᱱᱟᱜ ᱵᱚᱱᱟ ᱦᱟᱸᱜ ᱦᱮᱸ ᱛᱚ ᱱᱤᱛᱚᱜ ᱫᱷᱟᱹᱵᱤᱡ ᱛᱮ ᱱᱚᱝᱠᱟᱱ ᱢᱟᱱᱮ ᱱᱤᱭᱚᱢ ᱵᱚᱫᱚᱞ ᱵᱟᱝ ᱦᱮᱡ ᱠᱟᱱᱟ ᱠᱤ ᱡᱟᱦᱟᱸ ᱫᱚ ᱟᱠᱚᱣᱟᱜ ᱡᱮᱢᱚᱱ
ᱡᱮᱢᱚᱱ ᱠᱷᱤᱥᱴᱟᱱ ᱦᱚᱲᱟᱜ ᱡᱤᱭᱚᱱ ᱡᱮᱢᱚᱱ ᱪᱟᱞᱟᱜ ᱞᱮᱠᱟ ᱦᱮᱸ ᱥᱮ ᱚᱱᱠᱟ
ᱦᱮᱸ ᱦᱮᱸ
ᱡᱮᱢᱚᱱ ᱦᱟᱲᱟᱢ ᱦᱟᱯᱲᱟᱢ ᱠᱚ ᱫᱚ ᱦᱟᱸᱜ ᱥᱚᱢᱚᱭᱨᱮ ᱛᱟᱠᱚ ᱢᱟᱱᱮ ᱵᱩᱥᱩᱵ ᱚᱲᱟᱜ ᱛᱟᱦᱮᱸ ᱞᱮᱱᱟ ᱤᱱᱟᱹ ᱯᱚᱨᱮ ᱠᱷᱟᱯᱨᱟ ᱴᱟᱹᱞᱤ ᱠᱮᱫᱼᱟ ᱵᱚᱱ ᱮᱴᱵᱮᱥᱴᱟᱨ ᱠᱮᱫᱼᱟ ᱵᱚᱱ ᱛᱚ ᱫᱮᱣᱟᱞ ᱫᱚ ᱦᱟᱸᱜ ᱚᱱᱠᱟ ᱵᱟᱝ ᱵᱚᱫᱚᱞ ᱠᱟᱱᱟ ᱟᱨᱠᱤ ᱪᱮᱛᱟᱱᱟᱜ ᱪᱷᱟᱫ ᱜᱮᱵᱚᱱ ᱵᱚᱫᱚᱞ ᱵᱟᱲᱟᱭᱮᱫᱼᱟ
ᱦᱮᱸ
ᱛᱚ ᱱᱚᱣᱟ ᱠᱚᱨᱮᱱᱟᱜ ᱫᱚ ᱪᱮᱫ ᱠᱚ ᱠᱟᱨᱚᱱ ᱥᱮ ᱢᱟᱱᱮ ᱪᱮᱫ ᱨᱮ ᱱᱚᱝᱠᱟ ᱾ ᱢᱟᱱᱮ ᱥᱮ ᱚᱱᱠᱟ ᱵᱟᱵᱚᱱ ᱩᱭᱦᱟᱹᱨ ᱛᱤᱭᱳᱜ ᱫᱟᱲᱮᱭᱟᱜᱼᱟ ᱠᱟᱱᱟ ᱥᱮᱼᱼ ᱟᱵᱚᱨᱮᱱ ᱢᱟᱲᱟᱝ ᱠᱷᱚᱱᱟᱜ ᱱᱚᱝᱠᱟ ᱩᱭᱦᱟᱹᱨ ᱜᱮ ᱛᱟᱵᱚᱱ ᱵᱟᱹᱪᱩᱜ ᱟᱱᱟ ᱛᱚ ᱪᱮᱫ ᱠᱟᱨᱚᱱ ᱦᱩᱭᱩᱜᱼᱟ ᱱᱚᱣᱟ ᱨᱮᱱᱟᱜ ᱫᱚ ᱾
ᱟᱹᱰᱤ ᱢᱟᱲᱟᱝ ᱛᱮᱫᱚ ᱟᱹᱰᱤ ᱥᱟᱨᱦᱟᱣ ᱞᱤᱧ ᱮᱢᱟᱵᱤᱱᱟ, ᱱᱚᱣᱟ ᱠᱩᱠᱞᱤ ᱞᱟᱹᱜᱤᱫ ᱛᱮ ᱟᱹᱰᱤ ᱱᱟᱯᱟᱭ ᱠᱩᱠᱞᱤ ᱾ ᱦᱮᱸ ᱥᱮ ᱾
ᱦᱩᱸ
ᱛᱚ ᱟᱫᱚ ᱟᱹᱞᱤᱧ ᱞᱤᱧ ᱢᱚᱱᱮᱭᱟ ᱡᱮᱼᱼ ᱟᱵᱚᱣᱟᱜ ᱡᱟᱦᱟᱸ ᱯᱟᱹᱦᱤᱞ ᱦᱟᱯᱲᱟᱢ ᱠᱚ ᱡᱮᱢᱚᱱ ᱚᱱᱟ ᱠᱷᱚᱱᱟᱜ ᱫᱚ ᱠᱟᱹᱴᱤᱡ ᱫᱚᱵᱚᱱ ᱤᱭᱟᱹ ᱠᱟᱱᱟ ᱢᱮᱱᱼᱼ ᱫᱤᱵᱟᱨ ᱡᱟᱦᱟᱸ ᱵᱤᱱ ᱞᱟᱹᱭ ᱠᱮᱫᱟ ᱚᱱᱟ ᱫᱚ ᱵᱟᱵᱚᱱ ᱠᱮᱴᱮᱡ ᱫᱟᱲᱮ ᱟᱠᱟᱫᱟ ᱦᱮᱸ ᱥᱮ ᱾ ᱛᱚ ᱱᱚᱣᱟ ᱨᱮᱱᱟᱜ ᱫᱚ ᱱᱚᱣᱟ ᱨᱮᱱᱟᱜ ᱫᱚ ᱟᱹᱰᱤ ᱨᱚᱼᱼ ᱠᱟᱨᱚᱱ ᱦᱩᱭ ᱫᱟᱲᱮᱭᱟᱜᱼᱟ ᱛᱚ ᱠᱟᱨᱚᱱ ᱦᱩᱭ ᱫᱟᱲᱮᱭᱟ ᱟᱞᱤᱧ ᱡᱟᱦᱟᱸ ᱞᱮᱠᱟ ᱞᱤᱧ ᱢᱚᱱᱮᱭᱮᱫᱟ ᱦᱮᱸᱥᱮ ᱚᱱᱟ ᱞᱤᱧ ᱞᱟᱹᱭ ᱟᱵᱤᱱ ᱠᱟᱱᱟ ᱾ ᱛᱚ ᱟᱞᱤᱧ ᱫᱚ ᱱᱚᱝᱠᱟᱞᱤᱧ ᱢᱚᱱᱮᱭᱮᱫᱟ ᱡᱮ ᱡᱟᱦᱟᱸ ᱫᱚᱼᱼ ᱟᱵᱚᱣᱟᱜ ᱢᱮᱱ ᱠᱟᱨᱚᱱ ᱦᱩᱭᱩᱜ ᱠᱟᱱᱟ ᱟᱵᱚ ᱫᱚ ᱡᱟᱦᱟᱸ ᱥᱳᱨᱥ ᱵᱟᱹᱱᱩᱜ ᱛᱟᱵᱚᱱᱟ ᱦᱮᱸᱥᱮ ᱾ ᱢᱟᱱᱮ ᱫᱚ ᱢᱟᱱᱮ ᱜᱚᱲᱚ, ᱜᱚᱲᱚ ᱦᱚᱲ ᱵᱟᱹᱱᱩᱜ ᱠᱚᱛᱟ ᱵᱚᱱᱟ ᱦᱮᱸᱥᱮ ᱾ ᱟᱵᱚ ᱵᱚᱱ ᱧᱮᱞᱟᱼᱼ ᱟᱵᱚ ᱵᱚᱱ ᱧᱮᱞᱟ, ᱡᱮ ᱡᱟᱦᱟᱸ ᱫᱚ ᱪᱷᱟᱛᱤᱠ ᱡᱟᱹᱛᱤ ᱦᱮᱱᱟᱜ ᱠᱚᱣᱟ ᱥᱮᱼᱼ ᱢᱟᱱᱮ ᱩᱱᱼᱼ ᱩᱱᱠᱩ ᱫᱚ ᱯᱟᱹᱦᱤᱞ ᱠᱷᱚᱱᱟᱜ ᱜᱮ ᱦᱟᱲᱟᱢ ᱢᱟᱱᱮ ᱟᱡ ᱵᱟ ᱜᱚ ᱥᱮ ᱟᱡ ᱫᱟᱫᱩᱼᱼ ᱜᱚ ᱦᱮᱸ ᱥᱮ, ᱩᱱᱠᱩ ᱠᱚᱣᱟᱜ ᱢᱟᱱᱮ ᱠᱤᱪᱷᱩ ᱠᱤᱪᱷᱩ ᱫᱚᱦᱚ ᱡᱟᱣᱨᱟ ᱛᱟᱦᱮᱱ ᱛᱟᱠᱚᱣᱟ ᱡᱟᱦᱟᱸ ᱱᱟᱜ ᱜᱮ ᱾ ᱦᱚᱭ ᱛᱚ ᱴᱟᱠᱟ ᱯᱚᱭᱥᱟ ᱫᱤᱠ ᱛᱮᱠᱮ ᱦᱳᱠ ᱡᱟᱦᱟᱱᱟᱜ ᱫᱤᱠ ᱛᱮᱠᱮ ᱦᱳᱠᱼᱼ ᱩᱱᱠᱩ ᱡᱚᱠᱷᱚᱱ ᱦᱟᱨᱟ ᱦᱟᱨᱟ ᱛᱮ ᱡᱚᱠᱷᱚᱱ ᱱᱤᱛᱳᱜ ᱡᱚᱠᱷᱚᱱ ᱠᱚ ᱦᱤᱡᱩᱜ ᱠᱟᱱᱟ ᱢᱟᱱᱮ ᱱᱤᱛᱚᱜ ᱡᱩᱫᱤ ᱢᱮᱫᱼᱼ ᱢᱤᱫᱴᱟᱝ ᱪᱷᱟᱹᱛᱤᱠ ᱡᱟᱹᱛᱤ ᱨᱮᱱ ᱠᱚᱲᱟ ᱜᱤᱫᱽᱨᱟᱹ ᱵᱚᱱ ᱧᱮᱞᱮᱭᱟ ᱩᱱᱤ ᱫᱚ ᱚᱱᱮᱼᱼ ᱢᱟᱱᱮ ᱯᱷᱤᱯᱴᱤ ᱯᱟᱨᱥᱮᱱ ᱫᱚ ᱞᱟᱛᱟᱨ ᱨᱮ ᱢᱮᱱᱟᱜ ᱛᱟᱭᱟ, ᱯᱷᱤᱯᱴᱤ ᱯᱟᱨᱥᱮᱱ ᱠᱷᱚᱱᱟᱜ ᱪᱮᱛᱟᱱ ᱥᱮ ᱟᱫᱚ ᱟᱡᱼᱼ ᱞᱟᱜᱟᱣᱛᱮ ᱵᱮᱥᱤ ᱥᱚᱢᱚᱭ ᱵᱟᱝ ᱞᱟᱜᱟᱣᱟᱭ ᱠᱟᱱᱟ ᱦᱮᱸᱥᱮ, ᱢᱮᱱᱠᱷᱟᱱ ᱟᱵᱚ ᱵᱚᱱ ᱧᱮᱞᱟᱼᱼ ᱟᱵᱚ ᱥᱟᱱᱛᱟᱲᱟ ᱡᱟᱦᱟᱸ ᱢᱮᱱᱟᱜ ᱵᱚᱱᱟ ᱟᱵᱚ ᱫᱚ ᱡᱤᱨᱳᱠᱼᱼ ᱠᱷᱚᱱᱟᱜ ᱵᱚᱱᱮ ᱮᱠᱥᱚᱭ ᱞᱟᱹᱜᱤᱫ ᱦᱮᱸᱥᱮ, ᱢᱟᱱᱮ ᱡᱤᱨᱳᱠᱼᱼ ᱚᱰᱮ ᱠᱷᱚᱱᱟᱜ ᱵᱚᱱ ᱦᱟᱱᱰᱮ ᱮᱲᱟ, ᱛᱟᱦᱚᱞᱮ ᱠᱷᱟᱱ ᱫᱚ ᱟᱵᱚ ᱫᱚ ᱚᱠᱛᱚ ᱡᱟᱹᱥᱛᱤ ᱞᱟᱜᱟᱣ ᱟᱵᱚᱱᱟ ᱾ ᱟᱫᱚ ᱢᱤᱫᱴᱟᱝᱼᱼ ᱦᱚᱭᱛᱚ ᱩᱭᱦᱟᱹᱨ ᱵᱷᱟᱵᱽᱱᱟ ᱫᱚ ᱴᱷᱤᱠ ᱜᱮ ᱛᱟᱵᱚᱱᱟ ᱢᱮᱱᱠᱷᱟᱱ, ᱟᱫᱚᱼᱼ ᱚᱱᱮ ᱡᱮ ᱵᱟᱹᱱᱩᱜ ᱛᱟᱵᱚᱱᱟ ᱜᱚᱲᱚ ᱠᱚ ᱦᱮᱸ ᱥᱮ, ᱚᱱᱟ ᱠᱟᱨᱚᱱ ᱛᱮ ᱟᱵᱚᱼᱼ ᱵᱟᱵᱚᱱ ᱚᱸᱰᱮ ᱵᱟᱵᱚᱱ ᱞᱟᱦᱟ ᱫᱟᱲᱮᱭᱟᱜ ᱠᱟᱱᱟ ᱾ ᱡᱮ ᱟᱵᱚ ᱫᱚ ᱚᱱᱮ ᱡᱮ ᱡᱤᱨᱳ ᱠᱷᱚᱱᱟᱜ ᱵᱚᱱ ᱮᱠᱥᱚᱭᱮᱫᱟ ᱟᱵᱚ ᱡᱩᱫᱤ ᱡᱤᱨᱳ ᱠᱷᱚᱱᱟᱜ ᱵᱚᱱᱼᱼ ᱮᱠ ᱥᱚᱭᱟᱼᱼ ᱛᱟᱦᱚᱞᱮ ᱠᱷᱟᱱ ᱫᱚ ᱟᱹᱰᱤ ᱴᱟᱭᱤᱢ ᱞᱟᱜᱟᱣ ᱵᱚᱱᱟ ᱟᱵᱚᱣᱟᱜ ᱞᱟᱭᱤᱯᱷ ᱪᱟᱵᱟ ᱩᱛᱟᱹᱨᱚᱜᱼᱟ, ᱮᱱᱛᱮ ᱨᱮᱦᱚᱸ ᱵᱟᱵᱚᱱ ᱮᱠᱥᱚ ᱫᱟᱲᱮᱭᱟᱜᱼᱟ ᱾ ᱛᱟᱦᱚᱞᱮ ᱟᱵᱚ ᱡᱩᱫᱤ ᱯᱷᱤᱯᱴᱤ ᱵᱚᱱ ᱠᱚᱨᱟᱣᱟ, ᱛᱟᱦᱚᱞᱮ ᱚᱱᱛᱮ ᱠᱷᱚᱱᱟᱜ ᱟᱨᱚᱼᱼ ᱱᱤᱡᱮᱨᱤᱡ ᱜᱤᱫᱽᱨᱟᱹ ᱩᱱᱤᱭ ᱦᱟᱱᱛᱮ ᱯᱷᱤᱯᱴᱤᱭ ᱠᱚᱨᱟᱣᱟᱭ ᱾ ᱢᱤᱫ ᱵᱟᱨ ᱫᱚᱠᱚ ᱧᱮᱞᱚᱜ ᱠᱟᱱ ᱜᱮᱭᱟ, ᱵᱷᱟᱞᱮ ᱞᱟᱭᱤᱯᱷ ᱥᱴᱟᱭᱤᱞ ᱜᱮᱠᱚ ᱵᱮᱱᱟᱣ ᱠᱟᱫᱟ ᱚᱱᱠᱟ ᱠᱟᱛᱮ ᱜᱮ ᱾ ᱠᱚ ᱵᱮᱱᱟᱣ ᱮᱫᱟ ᱩᱱᱠᱩ ᱫᱚ ᱦᱮᱸ ᱥᱮ, ᱟᱨ ᱱᱚᱰᱮᱼᱼ ᱢᱟᱲᱟᱝ ᱛᱮ ᱞᱟᱹᱭ ᱞᱮᱠᱷᱟᱱ ᱜᱟᱱᱚᱜᱼᱟ ᱡᱮ ᱡᱟᱦᱟᱸ ᱫᱚ ᱟᱵᱚᱣᱟᱜ ᱡᱮ ᱩᱭᱦᱟᱹᱨ ᱵᱷᱟᱵᱱᱟ ᱫᱚ ᱴᱷᱤᱠ ᱜᱮᱭᱟ ᱩᱭᱦᱟᱹᱨ ᱵᱷᱟᱼᱼ ᱚᱱᱟ ᱫᱚ ᱱᱟᱯᱟᱭ ᱜᱮᱭᱟ, ᱟᱵᱚᱣᱟᱜ ᱩᱭᱦᱟᱹᱨ ᱵᱷᱟᱵᱱᱟ ᱥᱟᱞᱟᱜ ᱫᱚ ᱵᱟᱝ ᱥᱚᱝᱚᱜ ᱠᱟᱱᱟ ᱢᱮᱱᱠᱷᱟᱱ ᱟᱵᱚᱣᱟᱜ ᱜᱚᱲᱚ ᱡᱟᱦᱟᱸᱼᱼ ᱵᱟᱹᱱᱩᱜᱼᱟ, ᱚᱱᱟᱜᱮ ᱦᱩᱭᱩᱜ ᱠᱟᱱᱟ ᱢᱟᱨᱟᱝ ᱥᱚᱢᱚᱥᱥᱟ ᱟᱹᱞᱤᱧ ᱞᱤᱧ ᱢᱚᱱᱮᱭᱟ ᱾
ᱦᱩᱸ ᱦᱩᱸ ᱾